ᱦᱮᱞᱳ᱾
ᱦᱩᱸ ᱡᱚᱦᱟᱨ ᱜᱤ᱾
ᱡᱚᱦᱟᱨ ᱜᱮ᱾
ᱪᱮᱫ ᱞᱮᱠᱟ᱾
ᱱᱚᱣᱟ ᱠᱤᱫᱩᱜ ᱠᱚ ᱛᱤ ᱨᱮᱵᱮᱱ ᱠᱤᱫᱩᱜ ᱚᱜᱼᱟ?
ᱦᱩᱸ ᱟᱣᱨᱤ᱾
ᱛᱤᱨᱮ ᱠᱤᱫᱩᱜᱚᱜ ᱠᱟᱫᱟ?
ᱩᱸ ᱱᱚᱴᱟ ᱨᱮ ᱟᱫᱚ, ᱦᱟᱯᱮ᱾ ᱟᱹᱣᱨᱤ ᱟᱞᱮᱭᱟ ᱥᱟᱶ ᱛᱮᱜᱮᱞᱮ ᱠᱤᱫᱩᱜ ᱫᱚ᱾
ᱟᱪᱪᱷᱟ᱾
ᱦᱮᱸ
ᱢᱟᱱᱮ ᱱᱩᱠᱩ᱾ ᱪᱷᱟᱹᱛᱤᱠ ᱥᱮ ᱫᱤᱠᱩ ᱞᱮᱠᱟ᱾ ᱴᱤᱵᱤᱞᱮ ᱪᱚᱴ ᱨᱮᱯᱮ ᱡᱚᱢ ᱛᱷᱮ ᱱᱟᱥᱮ ᱚᱛ ᱨᱮ ᱫᱩᱲᱩᱵ ᱠᱟᱛᱮ ᱟᱵᱚ ᱥᱟᱱᱛᱟᱲ ᱞᱮᱠᱟ᱾
ᱚᱛ ᱨᱮᱜᱮ᱾
ᱥᱚᱴᱷᱤᱠ ᱞᱮᱠᱟ ᱫᱩᱲᱩᱵ ᱮᱱᱟ᱾
ᱵᱟᱝ-ᱟ᱾ ᱟᱵᱚ ᱫᱚ ᱟᱵᱚ ᱞᱮᱠᱟ ᱜᱮ ᱡᱚᱛᱚᱱᱟᱜ ᱥᱤᱱᱮᱢ ᱜᱮᱭᱟ᱾
ᱦᱮᱸ
ᱡᱟᱭᱜᱟ ᱜᱮ ᱵᱚᱫᱚᱞ ᱞᱮᱱᱟ᱾
ᱦᱳᱭ᱾
ᱦᱩᱸ
ᱟᱵᱚᱣᱟᱜ ᱡᱟᱸᱦᱟᱸ ᱟᱹᱨᱤᱪᱟᱞᱤ ᱠᱚᱫᱚ ᱚᱱᱠᱟ ᱜᱮᱛᱚ ᱡᱚᱛᱚ ᱦᱚᱲᱟᱜ ᱜᱮ᱾
ᱦᱟᱸ ᱚᱱᱠᱟ ᱜᱮ᱾
ᱟᱨ ᱱᱚᱣᱟ ᱠᱩ ᱡᱮᱢᱚᱱ ᱵᱟᱦᱟ ᱥᱮ ᱥᱚᱨᱦᱟᱭ ᱱᱚᱣᱟ ᱠᱚᱫᱚ, ᱪᱮᱫ ᱞᱮᱠᱟ ᱥᱚᱨᱦᱟᱭ ᱵᱚᱸᱜᱟ ᱥᱚᱨᱦᱟᱭ ᱵᱚᱸᱜᱟ ᱜᱮ ᱥᱚᱨᱦᱟᱭ ᱴᱷᱮᱱ ᱥᱮᱼᱼ
ᱯᱷᱟᱹᱜᱩᱱ ᱵᱚᱸᱜᱟ ᱨᱮᱜᱮ ᱵᱟᱦᱟ ᱵᱚᱸᱜᱟ ᱫᱚ ᱟᱨ ᱥᱚᱦᱨᱟᱭ ᱵᱚᱸᱜᱟ ᱨᱮᱜᱮ ᱥᱚᱦᱨᱟᱭ ᱵᱚᱸᱜᱟ ᱫᱚ ᱥᱚᱦᱨᱟᱭ ᱵᱚᱸᱜᱟ ᱫᱚ ᱡᱟᱦᱟᱸ ᱞᱮᱠᱟ ᱢᱚᱬᱮ ᱢᱟᱦᱟ ᱵᱚ ᱢᱟᱱᱟᱣ ᱮᱫᱟ ᱚᱱᱠᱟ ᱜᱮ ᱢᱚᱬᱮ ᱢᱟᱦᱟᱞᱮ ᱢᱟᱱᱟᱣᱭᱟ ᱟᱨᱼᱼ ᱟᱨ ᱵᱟᱦᱟ ᱦᱚᱸ ᱯᱮ ᱢᱟᱦᱟ ᱡᱟᱦᱟᱸ ᱦᱩᱭᱩᱜᱼᱟ ᱤᱱᱠᱟᱹ ᱜᱮᱼᱼ
ᱦᱮᱸ
ᱟᱹᱰᱤ ᱨᱟᱹᱥᱠᱟᱹ ᱥᱟᱛᱞᱟᱜ ᱜᱮᱞᱮ ᱢᱟᱱᱟᱣᱟ
ᱦᱳᱭ ᱦᱳᱭ ᱟᱞᱮ ᱦᱚᱸ ᱚᱱᱠᱟ ᱜᱮ ᱡᱟᱦᱟᱸ ᱵᱮᱱ ᱞᱟᱹᱭ ᱠᱮᱫ-ᱟ ᱚᱱᱠᱟ ᱜᱮᱼᱼ
ᱦᱮᱸ ᱦᱮᱸ
ᱟᱨ ᱠᱤᱪᱷᱩ ᱠᱤᱪᱷᱩ ᱧᱮᱞ ᱦᱳᱭ ᱠᱟᱱᱟ ᱡᱮ ᱵᱟᱡᱟᱨ ᱟᱶᱛᱟ ᱨᱮᱫᱚ ᱥᱮᱼᱼ ᱚᱱᱠᱟ ᱵᱟᱡᱟᱨ ᱥᱟᱦᱟᱨ ᱛᱷᱚᱲᱟ ᱡᱟᱦᱟᱸ ᱞᱟᱜᱟᱣ ᱚᱱᱟ ᱠᱚ ᱫᱚᱼᱼ ᱛᱚᱻ ᱠᱤᱪᱷᱩ ᱠᱤᱪᱷᱩ ᱫᱚ ᱦᱟᱱᱠᱩ ᱫᱤᱠᱩᱣᱟᱜ ᱛᱮᱠᱚ ᱦᱮᱞᱟᱜ ᱠᱟᱱᱟ ᱡᱮᱢᱚᱱ ᱨᱚᱝ ᱠᱚᱠᱚ ᱠᱷᱮᱞ ᱠᱟᱱᱟ ᱚᱠᱟ ᱥᱮ ᱟᱵᱚᱣᱟᱜ ᱡᱟᱦᱟᱸ ᱢᱮᱱᱟᱜᱼᱟ ᱥᱟᱶᱛᱟ ᱥᱮᱨᱣᱟᱼᱼ ᱚᱱᱠᱟ
ᱵᱟᱝ ᱜᱮ ᱟᱵᱚ ᱞᱮᱠᱟ ᱜᱮ
ᱟᱵᱚ ᱞᱮᱠᱟᱜ ᱜᱮ ᱱᱟᱯᱟᱭ ᱜᱮ ᱡᱚᱛᱚᱱᱟᱜ ᱢᱮᱱᱟᱜᱼᱟ ᱨᱤᱞᱟᱹ ᱢᱟᱞᱟᱼᱼ
ᱦᱮᱸ
ᱯᱟᱛᱲᱟ ᱯᱤᱴᱷᱟᱹ ᱠᱚᱫᱚ ᱛᱟᱦᱞᱮ ᱤᱥᱤᱱ ᱛᱮᱱ ᱜᱮᱭᱟ ᱯᱮᱼᱼ
ᱦᱮᱸ ᱯᱟᱛᱲᱟ ᱦᱚᱸᱞᱮ ᱵᱟᱰᱟᱭ ᱜᱮᱭᱟ ᱟᱨ ᱯᱟᱛᱲᱟ ᱯᱤᱴᱷᱟᱹ ᱦᱚᱞᱮ ᱤᱥᱤᱱ ᱜᱮᱭᱟ
ᱡᱤᱞ ᱫᱚ ᱱᱚᱠᱟ ᱥᱩᱠᱨᱤ ᱡᱤᱞ ᱥᱮᱼᱼ
ᱦᱮᱸ ᱯᱟᱨᱟᱣᱼᱼ ᱯᱚᱨᱚᱵᱽ ᱯᱷᱩᱨᱟᱹᱭ ᱜᱮ ᱯᱚᱨᱚᱵᱽ ᱯᱩᱱᱟᱹᱭ ᱨᱮᱫᱚ ᱚᱱᱟ ᱥᱩᱠᱨᱤ ᱡᱤᱞ ᱜᱮ ᱟᱨ ᱤᱱᱠᱟᱹ ᱫᱤᱱ ᱢᱟ ᱥᱤᱢ ᱡᱤᱞ ᱢᱟ ᱡᱚᱢ ᱦᱩᱭᱩᱜ ᱠᱟᱱ ᱜᱮᱭᱟ
ᱦᱮᱸ ᱢᱟ ᱠᱷᱚᱱ ᱟᱲᱟᱜ ᱥᱟᱠᱟᱢ ᱞᱮᱠᱟ ᱦᱩᱭ ᱠᱟᱱᱟ ᱱᱮᱛᱟᱨ ᱫᱚ
ᱦᱚᱸᱜᱼᱚ
ᱤᱱᱠᱟᱹ ᱜᱮ ᱯᱟᱨᱟᱵᱽ ᱫᱚ ᱤᱱᱠᱟᱹ ᱜᱮᱠᱚ ᱯᱟᱨᱟᱵᱚᱜ-ᱟ᱾
ᱟᱪᱪᱷᱟ ᱚᱱᱮ ᱡᱤᱞ ᱯᱤᱴᱷᱟᱹ ᱫᱚ ᱚᱠᱟᱴᱟᱜ ᱵᱷᱟᱞᱤ ᱵᱮᱱᱼᱼ ᱥᱤᱵᱤᱞ ᱵᱮᱱ ᱵᱩᱡᱽ ᱛᱮᱦᱮᱱᱟ ᱡᱟᱦᱟᱸ ᱫᱚ ᱥᱩᱠᱨᱤ ᱡᱤᱞ ᱥᱮ ᱥᱤᱢ ᱡᱤᱞ ᱥᱮ ᱢᱮᱨᱚᱢ ᱡᱤᱞ?
ᱥᱩᱠᱨᱤ ᱡᱤᱞ ᱜᱮ ᱱᱟᱯᱟᱭᱟ ᱞᱮᱴᱚ ᱦᱩᱭᱩᱜ ᱥᱮ ᱯᱤᱴᱷᱟᱹᱼᱼ ᱵᱟᱱᱟᱨ ᱜᱮ ᱥᱤᱵᱤᱞᱟ ᱥᱩᱠᱨᱤ ᱡᱤᱞ ᱫᱚ ᱯᱟᱨᱚᱵᱽ ᱦᱤᱞᱳᱜ ᱢᱟ ᱛᱟᱣ ᱦᱚᱸᱼᱼ
ᱦᱮᱸᱻ
ᱦᱮᱸ᱾
ᱱᱚᱠᱟ ᱡᱟᱦᱟᱸ ᱥᱚᱦᱚᱨᱟᱭ ᱨᱮᱼᱼ ᱩᱸ ᱰᱟᱝᱨᱟ ᱠᱷᱩᱱᱴᱟᱹᱣ ᱠᱚ ᱢᱮᱱᱟᱜ ᱜᱮᱭᱟ ᱰᱟᱹᱝᱨᱤ ᱡᱟᱦᱟᱸ ᱫᱚᱼᱼ
ᱦᱚᱸ ᱢᱮᱱᱟᱜ-ᱟ ᱟᱨ ᱥᱚᱦᱨᱟᱭ ᱫᱚ ᱟᱞᱤᱼᱼ ᱤᱧ ᱫᱚ ᱢᱟᱱᱮ ᱫᱤᱥᱚᱢ ᱨᱮᱜᱮ ᱞᱮ ᱥᱚᱦᱨᱟᱭᱚᱜ-ᱟ᱾ ᱛᱚ ᱫᱤᱥᱚᱢ ᱨᱮ ᱫᱚ ᱰᱟᱹᱝᱨᱤ ᱦᱚᱸ ᱫᱚᱢᱮ ᱥᱟᱸᱜᱮ ᱠᱚ ᱢᱮᱱᱟᱜ ᱠᱚᱣᱟ᱾ ᱟᱨ ᱜᱚᱴᱟ ᱠᱩᱞᱦᱤ ᱞᱮ ᱛᱚᱞ ᱠᱚᱣᱟ ᱟᱨ ᱞᱮ ᱠᱷᱩᱱᱴᱟᱹᱣ ᱠᱚᱣᱟ ᱟᱞᱮ ᱫᱚ᱾ ᱟᱨ ᱱᱚᱸᱰᱮ ᱫᱚ ᱵᱟᱡᱟᱨ ᱨᱮᱫᱚ ᱤᱭᱟᱹ ᱟᱢᱵᱟ ᱵᱟᱥᱤᱭᱟᱹ᱾
ᱦᱩᱸ᱾
ᱵᱟ ᱵᱟᱹᱥᱭᱟᱹ ᱨᱮᱞᱮ ᱚᱜ ᱥᱚᱦᱨᱟᱭᱚᱜᱼᱟ ᱟᱨ ᱫᱤᱥᱚᱢ ᱨᱮᱫᱚ ᱥᱤᱼᱼ ᱥᱮᱫᱟᱭ ᱠᱷᱚᱱ ᱜᱮ ᱠᱩᱱᱟᱹᱢᱤ ᱨᱮᱠᱚ ᱥᱚᱦᱨᱟᱭᱚᱜᱼᱟ ᱛᱚ ᱮᱱᱠᱷᱟᱱ ᱚᱸᱰᱮ ᱫᱚ ᱠᱩᱱᱟᱹᱢᱤ ᱨᱮᱜᱮᱼᱼ ᱥᱚᱦᱨᱟᱭᱚᱜᱼᱟ ᱮᱱᱠᱷᱟᱱ ᱟᱢᱵᱟᱼᱵᱟᱹᱥᱭᱟᱸ ᱫᱚᱼᱼ ᱵᱟᱡᱟᱨ ᱨᱮᱜᱮ ᱞᱮ ᱥᱚᱦᱨᱟᱭᱚᱜᱼᱟ ᱱᱚᱸᱰᱮ ᱦᱚᱸ ᱰᱟᱹᱝᱨᱤ ᱠᱚ ᱢᱮᱱᱟᱜ ᱠᱚᱣᱟ᱾ ᱠᱤᱪᱷᱩ ᱜᱟᱱ ᱦᱚᱲ ᱠᱚᱨᱮᱱ ᱮᱝᱠᱷᱟᱱ ᱩᱱᱠᱩ ᱜᱮ ᱟᱠᱷᱲᱟ ᱠᱚᱞᱮ‌ ᱠᱚᱨᱮ ᱞᱮ ᱛᱚᱞ ᱠᱚᱣᱟ᱾
ᱦᱮᱸ
ᱟᱨ ᱞᱮ ᱪᱟᱨᱟᱣ ᱠᱚᱣᱟ ᱠᱷᱩᱱᱴᱟᱹᱣ ᱠᱚᱣᱟ᱾
ᱚᱸᱻ ᱟᱫᱚ ᱚᱸ ᱵᱟᱡᱟᱨ ᱥᱟᱦᱟᱨ ᱨᱮ ᱦᱚᱸ ᱚᱝᱠᱟᱼᱼ ᱜᱮ ᱢᱟᱱᱮ ᱯᱮᱲᱟ ᱯᱟᱹᱨᱤᱵᱟᱨ ᱠᱚᱯᱮ ᱦᱚᱦᱚ ᱠᱚ ᱱᱮᱶᱛᱟ ᱠᱚ ᱜᱷᱮᱱ ᱜᱮᱭᱟ᱾
ᱟ ᱵᱟᱡᱟᱨ ᱨᱮᱫᱚ ᱯᱮᱲᱟ ᱠᱚᱫᱚ ᱵᱟᱠᱚ ᱦᱤᱡᱩᱜᱼᱟ᱾ ᱫᱤᱥᱚᱢ ᱨᱮᱜᱮ ᱞᱮ ᱪᱟᱞᱟᱜ ᱠᱷᱟᱱ ᱫᱚ ᱚᱸᱰᱮ ᱜᱮ ᱨᱟᱹᱥᱼᱼ ᱠᱟᱹ ᱫᱚ ᱡᱟᱹᱥᱛᱤ ᱟᱹᱭᱠᱟᱹᱣᱚᱜᱼᱟ᱾
ᱦᱮᱸ ᱫᱤᱥᱚᱢ ᱨᱮ ᱢᱤᱫᱴᱟᱝ ᱟᱞᱟᱫᱟ ᱨᱟᱹᱥᱠᱟᱹ ᱵᱩᱡᱟᱹᱜᱼᱟ᱾
ᱦᱚᱭ᱾
ᱟᱹᱛᱩ ᱫᱤᱥᱚᱢ ᱨᱮ ᱡᱟᱦᱟᱸ ᱢᱤᱫ ᱴᱟᱝᱼᱼ ᱯᱚᱨᱚᱵᱽ ᱯᱟᱞᱤ ᱱᱟᱜ ᱨᱟᱹᱥᱠᱟᱹ ᱟᱨ ᱵᱟᱡᱟᱨ ᱥᱟᱦᱟᱨ ᱨᱮ ᱵᱚ ᱟᱰᱤ ᱜᱟᱱ ᱛᱚᱯᱷᱟ ᱛᱟ᱾
ᱦᱳᱭ ᱟᱨ ᱫᱤᱥᱚᱢ ᱨᱮᱫᱚ ᱫᱷᱩᱲᱤ ᱦᱚᱸᱛᱚ ᱚᱱᱠᱟ ᱜᱮ ᱰᱤᱜᱞᱟᱹᱜᱼᱟ᱾ ᱰᱟᱝᱨᱤ ᱠᱚ ᱮᱱᱮᱡ ᱠᱚᱨᱮ᱾ ᱟᱨ ᱱᱚᱛᱮ ᱢᱟ ᱚᱱᱠᱟ ᱵᱟᱝ ᱫᱚ ᱯᱟᱠᱟ ᱚᱛ ᱨᱮ ᱚᱠᱟ ᱞᱮᱠᱟ ᱠᱚ ᱮᱱᱮᱡᱼᱟ᱾
ᱦᱚᱭ᱾
ᱚᱻ ᱚ᱾
ᱦᱚᱭ ᱦᱚᱭ᱾
ᱤᱱᱠᱟᱹ ᱜᱮ ᱱᱤᱭᱚᱢ ᱫᱚ ᱱᱤᱭᱚᱢ ᱢᱟ ᱱᱤᱭᱚᱢ ᱞᱮᱠᱟ ᱛᱮ ᱪᱟᱞᱟᱣ ᱦᱩᱭᱩᱜ ᱜᱮᱭᱟ᱾
ᱦᱳᱭ᱾
ᱟᱨ ᱥᱮᱫᱟᱭ ᱠᱷᱚᱱ ᱦᱮᱡ ᱟᱹᱜᱩᱣ ᱠᱟᱱᱟ ᱛᱚ ᱚᱱᱟ ᱢᱟᱱᱟᱣ ᱵᱟᱛᱟᱣ ᱛᱮᱜᱮ ᱦᱩᱭᱩᱜᱼᱟ᱾
ᱦᱩᱸ ᱟᱨ ᱟᱵᱚᱣᱟᱜ ᱡᱟᱦᱟᱸ ᱥᱮᱨᱣᱟ ᱨᱮᱱᱟᱜ ᱱᱚᱣᱟ ᱠᱚᱫᱚ ᱥᱟᱵ ᱫᱚᱦᱚᱼᱼ ᱞᱟᱠᱛᱤ ᱠᱟᱱᱟ᱾
ᱦᱚᱭ ᱟᱰᱤ ᱜᱮ ᱞᱟᱹᱠᱛᱤᱭᱟ᱾
ᱦᱮᱸ ᱠᱟᱨᱚᱱ ᱟᱨ ᱵᱟᱝᱠᱷᱟᱱ ᱟᱵᱚ ᱠᱚ ᱞᱩᱯᱛᱚᱜ ᱟᱵᱚᱱ ᱥᱮ᱾
ᱦᱚᱭ᱾
ᱛᱚ ᱱᱚᱣᱟ ᱠᱚᱫᱚᱥ ᱟᱵᱚᱣᱟᱜ ᱡᱟᱦᱟᱸ ᱟᱨᱤ ᱪᱟᱹᱞᱤ ᱱᱚᱣᱟ ᱠᱚᱫᱚ ᱥᱟᱵᱼᱼ ᱫᱚᱦᱚ ᱠᱟᱜ ᱫᱚᱨᱠᱟᱨ ᱟᱨ ᱱᱮᱛᱟᱨ ᱧᱮᱞ ᱦᱩᱭᱩᱜ ᱠᱟᱱᱟ ᱠᱤᱪᱷᱩ ᱠᱤᱪᱷᱩ ᱢᱟᱱᱮᱼᱼ ᱟᱞᱮ ᱱᱚᱣᱟ ᱠᱚᱨᱮ ᱦᱚᱸᱼᱼ ᱮᱫ ᱡᱟᱦᱟᱸᱭ ᱦᱚᱭᱛᱳ ᱮᱠᱴᱩ ᱯᱟᱲᱦᱟᱣ ᱥᱮᱬᱟ ᱠᱮᱫᱟᱭ ᱟᱨ ᱪᱟᱠᱨᱤ ᱵᱟᱹᱠᱨᱤᱭ ᱧᱟᱢ ᱠᱮᱜᱼᱟ ᱟᱫᱚᱼᱼ ᱟᱫᱚ ᱠᱷᱟᱱ ᱫᱚ ᱟᱫᱚ ᱩᱱᱤ ᱫᱚ ᱟᱹᱛᱩᱳ ᱫᱤᱥᱚᱢ ᱨᱮᱱᱟᱜ ᱡᱟᱦᱟᱸ ᱮᱱᱮᱡ ᱥᱮ ᱤᱭᱟᱹ ᱨᱟᱹᱥᱠᱟᱹ ᱚᱱᱟ ᱠᱚᱫᱚ ᱚᱱᱟ ᱠᱚᱫᱚ, ᱪᱮᱫ ᱞᱮᱠᱟ ᱵᱟᱝ ᱞᱮᱠᱟᱜ ᱜᱮ ᱟᱫᱚ ᱵᱟᱝᱜᱮ ᱢᱚᱱᱮ ᱨᱮ ᱵᱟᱝ ᱦᱮᱡ ᱟᱭᱟᱹᱜᱼᱼ ᱢᱤᱫ ᱫᱤᱱ ᱦᱤᱞᱳᱜ ᱟᱡᱷᱟᱭ ᱚᱱᱟ ᱨᱮᱱᱟᱜ ᱤᱭᱟᱹ ᱫᱚᱭ ᱵᱩᱡᱟ ᱡᱮ ᱛᱤᱱᱟᱹᱜ ᱜᱟᱱ ᱜᱩᱨᱩᱛᱚᱣᱟ ᱱᱚᱣᱟ᱾
ᱦᱳᱭ᱾ ᱚᱱᱟ ᱫᱚ ᱥᱟᱹᱨᱤ ᱠᱟᱛᱷᱟ ᱡᱟᱦᱟᱸ ᱛᱤᱱᱟᱹᱜ ᱜᱮ ᱢᱟᱨᱟᱝ ᱦᱚᱲᱚᱜ ᱢᱮ ᱢᱮᱱᱠᱷᱟᱱ ᱱᱤᱡᱮᱨᱟᱜ ᱫᱚᱼᱼ ᱢᱟᱱᱮ ᱩᱭᱦᱟᱹᱨ ᱫᱚᱦᱚ ᱠᱟᱜ ᱢᱮᱜᱮ
ᱚᱵᱚᱥᱚ
ᱟᱨ ᱵᱟᱧᱪᱟᱣ ᱫᱚᱦᱚ ᱟᱵᱚᱣᱟᱜ ᱜᱮ ᱢᱟᱱᱮ ᱟᱵᱚᱣᱟᱜ ᱫᱟᱹᱭᱠᱟᱹ ᱠᱟᱱᱟ ᱟᱨᱼᱼ ᱞᱟᱹᱠᱛᱤ ᱦᱚᱸ ᱢᱮᱱᱟᱜᱼᱟ ᱱᱤᱛᱚᱜᱟᱜ ᱥᱚᱢᱚᱭ ᱨᱮ ᱡᱮ ᱱᱚᱣᱟ ᱟᱵᱚ, ᱵᱟᱧᱪᱟᱣ ᱫᱚᱦᱚ ᱠᱟᱜ ᱢᱟ ᱪᱮᱫᱟᱜ ᱥᱮ ᱟᱵᱚ ᱵᱟᱧᱪᱟᱣ ᱠᱷᱟᱱ ᱟᱵᱚᱨᱮᱱ ᱟᱜᱟᱢ ᱜᱤᱫᱽᱨᱟᱹ ᱫᱚ, ᱚᱠᱟ ᱞᱮᱠᱟ ᱠᱚ ᱵᱟᱧᱪᱟᱣᱟ,
ᱦᱮᱸ ᱚᱱᱟᱜᱮ ᱦᱩᱭᱩᱜ ᱠᱟᱱᱟ, ᱦᱮᱸ ᱡᱩᱜᱽ ᱥᱟᱛᱮᱜ ᱦᱳᱭᱛᱳ ᱛᱷᱚᱲᱟ ᱜᱟᱱ ᱛᱟᱞ ᱢᱤᱞᱟᱹᱣ ᱫᱚᱨᱠᱟᱨᱟ ᱮᱱᱛᱮ ᱨᱮᱦᱚᱸ ᱡᱟᱦᱟᱸ ᱱᱟᱜ ᱟᱹᱨᱤᱪᱟᱹᱞᱤ ᱱᱚᱣᱟ ᱠᱚ ᱫᱚ ᱥᱟᱵ ᱫᱚᱦᱚ ᱫᱚᱨᱠᱟᱨ ᱢᱮᱱᱟᱜᱼᱟ,
ᱦᱳᱭ,
ᱱᱮᱛᱟᱨ ᱫᱚ, ᱚᱠᱚᱭ ᱠᱚᱫᱚ ᱵᱟᱠᱚ ᱠᱩᱥᱤᱭᱟᱜ ᱠᱟᱱ ᱛᱟᱦᱮᱱᱟ ᱱᱚᱣᱟ ᱠᱚᱫᱚ ᱮᱴᱟᱜ ᱠᱷᱚᱱᱟᱜ ᱠᱟᱱᱟ, ᱦᱤᱥᱟᱹᱵ ᱛᱮᱫᱚ ᱱᱚᱣᱟ ᱫᱚ ᱟᱨ ᱵᱟᱝ ᱠᱟᱱᱟ ᱥᱮ,
ᱦᱳᱭ,
ᱮᱢᱚᱱ ᱦᱚᱸ ᱧᱮᱞ ᱦᱩᱭ ᱟᱠᱟᱱᱟ ᱡᱟᱦᱟᱸᱭ ᱦᱚᱳᱭᱛᱳ ᱯᱟᱲᱦᱟᱣ ᱥᱮᱬᱟ ᱠᱮᱫᱟᱭ ᱛᱟᱭᱚᱢ ᱛᱮ, ᱜᱚᱜᱚ ᱜᱚ ᱵᱟᱵᱟ ᱟᱲᱟᱝ ᱛᱮ ᱨᱚᱲ ᱦᱚᱸ ᱡᱟᱦᱟᱸ ᱫᱚ, ᱥᱚᱱᱢᱟᱱ ᱪᱟᱞᱟᱜ ᱠᱟᱱ ᱞᱮᱠᱟ ᱵᱩᱡᱫᱟᱭ ᱡᱟᱦᱟᱸᱭ ᱪᱷᱟᱛᱤᱠ ᱥᱟᱢᱟᱝ ᱨᱮ ᱠᱤᱱᱛᱩ ᱱᱚᱣᱟ ᱫᱚ ᱟᱹᱞᱤᱧ ᱫᱚᱞᱤᱧ ᱢᱮᱱᱟ ᱱᱚᱣᱟ ᱫᱚ ᱵᱷᱩᱞ ᱠᱟᱨᱚᱱ ᱪᱮᱫ ᱛᱩ ᱩᱱᱤ ᱦᱚᱭᱛᱳ ᱪᱟᱹᱠᱨᱤᱢ ᱧᱟᱢ ᱟᱠᱟᱫᱟ ᱟᱢ ᱫᱚ ᱚᱱᱟ ᱠᱚᱴᱟ ᱦᱛᱟᱜ ᱛᱮᱜᱮᱢ ᱧᱟᱢ ᱟᱠᱟᱫᱟ ᱟᱨ ᱵᱟᱠᱷᱟᱱ ᱫᱚ ᱵᱟᱢ ᱧᱟᱢ ᱟᱠᱟᱫᱟ
ᱦᱳᱭ ᱟᱨ ᱱᱚᱣᱟ ᱫᱚ, ᱡᱟᱱᱟ ᱢᱟᱲᱟᱝ ᱨᱳᱰ ᱨᱮᱫᱚ ᱜᱚᱨᱚᱵ ᱟᱭᱠᱟᱣ ᱞᱟᱠ ᱞᱟᱹᱠᱛᱤ ᱠᱟᱱᱟ ᱚᱱᱟ ᱞᱟᱡᱟᱣ ᱵᱚᱛᱚᱨ ᱨᱮᱭᱟᱜ ᱫᱚᱨᱠᱟᱨ ᱵᱟᱝ ᱠᱟᱱᱟ ᱱᱚᱣᱟ ᱠᱚ,
ᱵᱟᱝ ᱡᱟᱱᱟᱢ ᱟᱲᱟᱝ ᱛᱮ ᱨᱚᱲ ᱨᱮᱱᱟᱜ ᱚᱱᱟ ᱦᱚᱛᱮᱡ ᱛᱮ ᱚᱸᱰᱮ ᱦᱚᱭᱛᱚ ᱟᱢ ᱠᱟᱹᱢᱤᱢ ᱧᱟᱢ ᱟᱠᱟᱜᱼᱟ ᱟᱨ, ᱟᱨ ᱢᱤᱫᱴᱟᱝ ᱦᱳᱭᱛᱳ ᱟᱢ ᱥᱟᱵ ᱠᱟᱜ ᱢᱮ ᱟᱨᱚ ᱫᱚᱥᱴᱤ ᱠᱟᱛᱷᱟ ᱫᱚᱥᱴᱤ ᱪᱷᱟᱛᱤᱠ ᱡᱟᱹᱛᱤᱭᱟᱜ ᱠᱟᱛᱷᱟ ᱠᱚᱢ ᱨᱚᱲ ᱫᱟᱲᱮᱭᱟᱜᱼᱟ ᱚᱱᱠᱟ ᱱᱟᱯᱟᱭ ᱥᱟᱺᱦᱤᱡ ᱛᱟᱦᱚᱞᱮ ᱚᱸᱰᱮ ᱟᱨᱚ ᱢᱤᱫᱴᱟᱝ, ᱢᱤᱫᱴᱟᱝ ᱪᱮᱴᱷᱟ ᱢᱮ ᱦᱮᱸ ᱱᱩᱭ ᱢᱤᱫᱴᱟᱝ ᱡᱟᱦᱟᱸ ᱫᱚ ᱱᱤᱡᱮᱨᱟᱜ, ᱵᱟᱹᱜᱤ ᱠᱟᱛᱮᱜ ᱦᱚᱸ ᱦᱚᱲᱟᱜ ᱦᱚᱸ ᱟᱨᱚ ᱱᱟᱯᱟᱭ ᱥᱟᱺᱦᱤᱡ ᱮ ᱨᱚᱲ ᱦᱚᱪᱚᱭᱮᱫᱟ, ᱱᱚᱣᱟ ᱜᱮ ᱦᱩᱭᱩᱜ ᱠᱟᱱᱟ ᱟᱥᱚᱞ ᱴᱮᱞᱮᱱᱴᱡ ᱫᱚ ᱟᱫᱚ, ᱟᱵᱚ,
ᱵᱟᱝᱜᱮ ᱡᱟᱱᱟ ᱟᱲᱟᱝ ᱜᱮᱛᱚ ᱩᱯᱨᱩᱢ ᱢᱟ, ᱠᱟᱱᱟ ᱟᱨ ᱚᱱᱟ ᱵᱟᱢ ᱨᱚᱲ ᱠᱷᱟᱱ ᱫᱚ ᱚᱠᱟᱞᱮᱠᱟ ᱟᱢ ᱫᱚᱢ ᱩᱨᱩᱢᱚᱜᱼᱟ,
ᱦᱮᱸ ᱟᱫᱚ ᱱᱚᱣᱟ ᱠᱚᱨᱮ ᱫᱚ ᱱᱚᱝᱠᱟᱭ ᱫᱟᱠᱚ ᱦᱳᱭᱛᱳ, ᱟᱹᱧ ᱚᱱᱠᱟ ᱜᱮ ᱪᱟᱞᱟᱣ ᱞᱮᱱᱟ ᱞᱤᱧ ᱢᱤᱫᱴᱟᱝ, ᱥᱤᱵᱤᱠ ᱠᱚ ᱦᱳᱭᱛᱳ ᱠᱟᱹᱢᱤᱭᱟ ᱟᱫᱚᱞᱤᱧ ᱟᱹᱞᱤᱧ ᱫᱚ ᱱᱚᱝᱠᱟ ᱦᱚᱲ ᱛᱮᱜᱮ ᱞᱤᱧ ᱠᱟᱛᱷᱟ ᱠᱚᱞᱤᱧ ᱞᱟᱹᱭᱟᱭ ᱠᱟᱱᱟ ᱟᱫᱚ ᱵᱷᱚᱨᱫᱟ ᱫᱤᱠᱩ ᱛᱮᱜᱮ ᱞᱮᱭ, ᱚᱱᱟ ᱚᱠᱛᱚ ᱠᱟᱱᱟ ᱟ ᱛᱚ ᱟᱹᱞᱤᱧ ᱚᱱᱟ ᱚᱠᱛᱚ ᱦᱚᱭᱛᱚ ᱨᱟᱹᱜ ᱞᱤᱧ ᱵᱩᱡᱽ ᱠᱮᱫᱟ ᱵᱟᱟᱹᱞᱤᱧ ᱢᱮᱛᱟ ᱫᱮᱭᱟ ᱾
ᱦᱳᱭᱛᱚ ᱵᱟᱝ ᱵᱩᱡᱽ ᱵᱟᱝ ᱵᱩᱡᱽ ᱦᱚᱲ ᱫᱚ ᱢᱮᱱ ᱵᱮᱚᱨᱛᱷᱚ ᱜᱮᱭᱟ, ᱟᱨ ᱢᱮᱱ ᱠᱟᱛᱮᱫ ᱦᱚᱸ ᱩᱱᱤ ᱵᱟᱭ ᱟᱸᱡᱚᱢᱟᱛᱚ ᱾
ᱦᱟ,
ᱦᱚᱸ ᱪᱮᱫᱟᱜ ᱥᱮ ᱩᱱᱤ ᱡᱟᱦᱟᱸ ᱞᱮᱠᱟᱱ, ᱵᱟᱛᱚ ᱵᱚᱨᱚᱱ ᱨᱮ ᱢᱮᱱᱟᱭᱟ ᱛᱚ ᱚᱱᱟ ᱞᱮᱠᱟ ᱛᱮ ᱩᱱᱤᱭᱟᱜ ᱚᱱᱟ ᱩᱭᱦᱟᱹᱨ ᱫᱤᱥᱟᱹᱛᱟ ᱵᱟᱭ ᱦᱮᱡ ᱦᱮᱡ ᱜᱚᱫᱚᱜᱼᱟ ᱡᱮ, ᱚᱠᱟᱞᱮᱠᱟ, ᱚᱠᱟ ᱫᱚ ᱱᱟᱯᱟᱭᱟ ᱚᱠᱟ ᱫᱚ ᱵᱟᱹᱲᱤᱡ ᱟ?
ᱦᱮᱸ,
ᱩᱱᱤ ᱫᱚ ᱚᱠᱛᱚ ᱡᱟᱹᱱᱤ ᱱᱟᱦᱜ ᱟᱡ ᱛᱮᱜᱮ ᱱᱟᱦᱟᱜ ᱮ ᱴᱷᱤᱠᱟᱹ ᱡᱚᱝ-ᱟ ᱾
ᱢᱮᱱᱠᱷᱟᱱ ᱞᱟᱹᱭ ᱫᱚ ᱟᱵᱚᱣᱟᱜ ᱫᱟᱹᱭᱠᱟᱹ ᱠᱟᱱᱟ ᱞᱟᱹᱭ ᱢᱟ ᱦᱩᱭᱩᱜ ᱜᱮᱭᱟ᱾ ᱪᱮᱫᱟᱜ ᱡᱮ ᱛᱮᱦᱤᱧ ᱟᱢ ᱵᱟᱢ ᱞᱟᱹᱭ ᱠᱷᱟᱱ ᱫᱚ ᱚᱠᱚᱭ ᱩᱱᱤ ᱞᱟᱹᱭ ᱪᱮᱫ ᱟᱭᱟᱭ?
ᱦᱮᱸ,
ᱛᱚ ᱮᱠᱫᱚᱢ ᱱᱚᱸᱰᱮ ᱯᱚᱸᱪᱟᱨᱛᱳ ᱯᱟᱨᱥᱮᱱ ᱵᱤᱨ ᱮᱞᱟᱠᱟ ᱠᱟᱱᱟ ᱟᱫᱚ ᱱᱚᱰᱮᱴ ᱨᱮᱧᱡᱟᱨ ᱢᱩᱨᱢᱩ ᱠᱟᱱ ᱜᱮᱭᱟᱭ ᱡᱮ ᱵᱚᱨᱥᱟ ᱢᱩᱨᱢᱩ ᱵᱚᱞᱮ ᱦᱮᱡ ᱞᱮᱱᱟᱭ ᱟᱫᱚ ᱟᱞᱮ ᱫᱚ ᱱᱚᱣᱟ ᱟᱛᱳ ᱨᱮᱫᱚ ᱢᱟᱱᱮ ᱫᱤᱠᱳ ᱵᱚᱞᱮ ᱜᱮ ᱵᱟᱹᱱᱩᱜ ᱠᱚᱣᱟ᱾ᱥᱩᱫᱷᱩ ᱥᱟᱱᱛᱟᱲ ᱜᱮ ᱟᱫᱚ ᱱᱚᱸᱰᱮ ᱦᱚᱸ ᱫᱤᱠᱩ ᱛᱮᱜᱮ ᱞᱟᱹᱭᱫᱟ ᱟᱫᱚ ᱢᱮᱛᱟ ᱫᱮᱭᱟ ᱡᱮ ᱡᱟᱦᱟᱸᱴᱷᱮᱡ ᱦᱚᱭᱛᱳ ᱠᱚᱢᱤᱴᱤ ᱥᱟᱱᱛᱟᱲ ᱜᱮᱠᱚ ᱛᱟᱦᱮᱱᱟ ᱚᱸᱰᱮ ᱫᱚ ᱥᱟᱱᱛᱟᱲ ᱛᱮᱢ ᱞᱟᱹᱭ ᱞᱮᱠᱷᱟᱱ ᱜᱮ ᱵᱷᱟᱹᱞᱤ-ᱟ ᱚᱱᱮ ᱯᱚᱨᱤᱥᱠᱟᱨ ᱢᱩᱪᱟᱹᱫ ᱢᱮᱛᱟ ᱫᱮᱭᱟ,
ᱟᱹᱞᱤᱧᱟᱜ ᱢᱮᱱᱫᱚ ᱱᱚᱝᱠᱟ ᱡᱮ ᱡᱟᱦᱟᱸᱭ ᱜᱮ ᱡᱩᱫᱤ ᱦᱚᱲ ᱞᱮᱠᱟᱭ ᱧᱮᱞᱚᱜ ᱠᱟᱱᱟ ᱮᱱᱠᱷᱟᱱ ᱫᱚ ᱦᱚᱲ ᱨᱚᱲ ᱛᱮᱜᱮ ᱨᱚᱲᱟᱭ ᱢᱟ ᱡᱮᱢᱚᱱ ᱛᱮ ᱟᱡ ᱩᱱᱤ ᱵᱚᱲᱦᱮᱜ ᱢᱟᱭ ᱡᱮ ᱟᱡ ᱦᱚᱸ ᱦᱚᱲ ᱨᱚᱲ ᱛᱮᱜᱮ ᱨᱚᱲᱟ ᱨᱚᱲ ᱛᱮᱞᱟ ᱨᱩᱣᱟᱹᱲ ᱣᱟᱢᱟᱭ᱾
ᱦᱮᱸ ᱦᱮᱸ,
ᱦᱮᱸ ᱦᱳᱭᱛᱚ ᱫᱤᱥᱚᱢ ᱥᱟᱶᱛᱮ ᱨᱚᱲ ᱠᱚ ᱮᱠᱴᱩ ᱦᱟᱱᱛᱮ ᱱᱟᱛᱮ ᱦᱩᱭ ᱫᱟᱲᱮᱭᱟᱜ-ᱟ ᱮᱱᱛᱮ ᱨᱮᱦᱚᱸ ᱛᱚ ᱵᱩᱡ ᱫᱟᱲᱮ ᱛᱚ ᱟᱵᱚᱣᱟᱜ ᱡᱟᱦᱟᱸ ᱥᱟᱱᱛᱟᱲᱟᱜ ᱱᱟᱥᱮ ᱨᱮᱦᱚᱸ ᱩᱱᱤ ᱫᱚ ᱵᱩᱡ ᱫᱟᱲᱮᱭᱟᱜ ᱜᱮᱭᱟ᱾
ᱦᱳᱭ ᱛᱚ ᱾ ᱞᱮ ᱱᱤᱛᱚᱜ ᱫᱚ ᱟᱹᱰᱤ ᱦᱚᱲ ᱚᱝᱠᱟ ᱜᱮ ᱢᱮᱱᱟᱜ ᱠᱚᱣᱟ᱾
ᱦᱮᱸ, ᱚᱱᱟ ᱦᱚᱛᱮᱜ ᱛᱮᱜᱮ ᱛᱚ ᱟᱵᱚ ᱫᱚ ᱱᱚᱠᱟ ᱢᱮᱱᱟᱜ ᱵᱚᱱᱟ ᱟᱨ ᱟᱵᱚ ᱠᱚ ᱦᱩᱸ ᱟᱵᱚ ᱠᱚ ᱢᱩᱫᱽᱨᱮ ᱢᱤᱫᱴᱟᱝ ᱵᱟᱹᱢᱱᱩᱜ ᱟᱠᱟᱫ ᱛᱟᱵᱚᱱᱟ ᱡᱮ ᱟᱵᱚ ᱠᱤᱱᱛᱩ ᱮᱴᱟᱜ ᱮᱴᱟᱜ ᱡᱟᱹᱛᱤᱭᱟᱜ ᱫᱚ ᱢᱤᱫᱴᱟᱝ ᱟᱭᱤᱭᱟᱹ ᱢᱮᱱᱟᱜ ᱛᱟᱠᱚᱣᱟ ᱟᱠᱚᱣᱟᱜ ᱡᱩᱢᱤᱫ ᱵᱚᱞᱮ ᱢᱮᱱᱟᱜ ᱛᱟᱠᱚᱣᱟ ᱟᱵᱚᱣᱟᱜ ᱫᱚ ᱵᱟᱹᱱᱩᱜ-ᱟ ᱚᱱᱟ ᱡᱤᱱᱤᱥ᱾
ᱚᱱᱟ ᱢᱟ ᱦᱳᱭ ᱜᱮ, ᱚᱱᱟ ᱞᱟᱹᱜᱤᱫ ᱞᱟᱦᱟ ᱦᱩᱭᱩᱜ-ᱟ ᱢᱤᱫ ᱦᱚᱲ ᱥᱮ ᱵᱟᱝ ᱢᱤᱫ ᱜᱟᱶᱛᱟ᱾
ᱦᱮᱸ ᱦᱮᱸ,
ᱢᱮᱱᱠᱷᱟᱱ ᱚᱱᱠᱟ ᱱᱤᱛᱚᱜ ᱪᱤᱨᱜᱟᱹᱞ ᱦᱚᱲ ᱵᱟᱹᱪᱩᱜ ᱠᱚᱣᱟ ᱡᱮ ᱚᱱᱠᱟᱱ ᱟᱹᱭᱩᱨᱤᱭᱟᱹ ᱦᱚᱲ ᱵᱟᱝ
ᱢᱟᱲᱟᱝ ᱚᱜ ᱠᱟᱱᱟ,
ᱚᱱᱟ ᱜᱮ ᱦᱳᱭᱳᱜ ᱠᱟᱱᱟ ᱟᱥᱚᱞ ᱠᱟᱛᱷᱟ ᱫᱚ᱾ ᱛᱚ ᱟᱹᱞᱤᱧᱟᱜ ᱠᱩᱠᱢᱩ ᱢᱮᱱᱟᱜ-ᱟ ᱟᱨ ᱠᱷᱚᱱ ᱛᱤᱱ ᱥᱟᱺᱜᱤᱧ ᱪᱮᱫ ᱪᱮᱠᱟᱜ ᱠᱟᱱᱟ, ᱦᱚᱸ ᱟᱵᱚ ᱡᱩᱢᱤᱫᱚᱜ ᱞᱟᱹᱜᱤᱫ ᱢᱟᱱᱮ ᱚᱞ ᱤᱱᱰᱤᱭᱟ ᱡᱟᱦᱟᱸ ᱫᱚ, ᱡᱩᱢᱤᱫ ᱠᱚ ᱠᱷᱚᱱ ᱦᱮᱸ ᱯᱨᱚᱛᱷᱚᱢ ᱫᱷᱟᱯ ᱪᱟᱹᱞᱩ ᱦᱩᱭ ᱟᱠᱟᱱᱟ ᱛᱤᱱ ᱥᱟᱸᱜᱤᱧ ᱪᱮᱫ ᱪᱮᱠᱟᱹᱜ ᱠᱟᱱᱟ।
ᱦᱳᱭ ᱛᱚ